ᱠᱟᱱᱟ
ᱦᱩᱸ ᱟᱸᱡᱚᱢᱚᱜ ᱠᱟᱱᱟ᱾
ᱦᱮᱸ᱾
ᱩᱸ, ᱛᱟᱦᱞᱮ ᱫᱚ ᱛᱮᱦᱮᱧ ᱫᱚ ᱪᱮᱫ ᱤᱫᱤ ᱠᱟᱛᱮᱜ ᱞᱟᱝ ᱜᱟᱯᱟᱞᱢᱟᱨᱟᱣᱟ ᱱᱚᱝᱠᱟ ᱡᱟᱦᱟᱱᱟᱜ ᱮᱢ ᱩᱭᱦᱟᱹᱨ ᱠᱟᱫᱟ?
ᱦᱮᱸ ᱛᱤᱦᱤᱧ ᱫᱚ ᱪᱮᱫ ᱠᱚ ᱞᱟᱹᱭᱟ ᱟᱞᱟᱝ ᱟᱵᱚᱣᱟᱜ ᱮᱱᱮᱡ ᱥᱮᱨᱮᱧ ᱥᱟᱶ ᱛᱮ ᱱᱚᱜ-ᱚ ᱱᱚᱝᱠᱟᱱᱟᱜ ᱟᱭᱢᱟ ᱞᱮᱠᱟᱱᱟᱜ ᱮᱸᱜ ᱮᱸ ᱡᱤᱱᱤᱥ ᱠᱚ ᱤᱫᱤ ᱠᱟᱛᱮᱜ ᱞᱟᱝ ᱜᱟᱯᱟᱞ ᱢᱟᱨᱟᱣᱟ ᱟᱨᱠᱤ᱾
ᱟᱪᱪᱷᱟ ᱴᱷᱤᱠ ᱜᱮᱭᱟ ᱛᱟᱦᱞᱮ ᱢᱟ ᱛᱟᱦᱞᱮ ᱢᱤᱫ ᱢᱤᱫ ᱛᱮ ᱮᱛᱚᱦᱚᱵ ᱛᱟᱞᱟᱝ ᱢᱮ᱾
ᱦᱮᱸ ᱱᱚᱜ-ᱚᱭ ᱡᱮ ᱧᱮᱞᱚᱜ ᱠᱟᱱᱟ ᱦᱮᱸᱥᱮ᱾ ᱪᱮᱫ ᱠᱚ ᱞᱟᱹᱭᱟ ᱮᱸ, ᱦᱚᱸᱜ-ᱚᱭ ᱡᱮ ᱥᱮᱨᱮᱧ ᱡᱩᱫᱤᱢ ᱞᱟᱹᱭᱟ ᱟᱨᱠᱤ ᱟᱵᱚᱣᱟᱜ ᱛᱟᱦᱞᱮ ᱧᱮᱞᱚᱜ ᱠᱟᱱᱟ ᱡᱮ ᱞᱟᱦᱟᱛᱮ ᱡᱟᱦᱟᱸ ᱠᱚ ᱥᱮᱨᱮᱧ ᱠᱟᱫᱟ ᱨᱟᱦᱟ ᱥᱟᱶᱛᱮ ᱥᱮᱨᱮᱧ ᱡᱟᱦᱟᱸ ᱠᱚ ᱜᱟᱜ-ᱜᱟ ᱜᱟᱵᱟᱱ ᱠᱟᱫᱟ ᱚᱱᱟ ᱠᱚᱫᱚ ᱟᱹᱰᱤ ᱢᱚᱸᱡᱽ ᱛᱟᱦᱮᱸ ᱠᱟᱱᱟ᱾ ᱟᱨ ᱱᱮᱛᱟᱨᱮᱢ ᱧᱮᱞᱟ ᱡᱮ ᱚᱱᱟ ᱥᱮᱨᱮᱧ ᱠᱚ᱾ ᱵᱟᱹᱭ ᱵᱟᱹᱭᱛᱮ ᱢᱟᱱᱮ ᱵᱟᱹᱲᱤᱡ ᱥᱮᱫ ᱠᱚ ᱤᱫᱤᱭᱮᱫᱟ᱾ ᱡᱟᱦᱟᱸ ᱫᱚᱵᱚᱱ ᱧᱮᱞᱟ ᱦᱮᱸ ᱚᱲᱟᱜ ᱦᱚᱲ ᱥᱟᱢᱟᱝ ᱠᱚᱨᱮᱜ ᱦᱚᱸ ᱚᱱᱠᱟᱱ ᱥᱮᱨᱮᱧ ᱠᱚ ᱟᱸᱡᱚᱢ ᱵᱟᱲᱟᱛᱮ ᱢᱟᱱᱮ ᱟᱵᱚ ᱞᱟᱡᱟᱣ ᱵᱚᱱ ᱵᱩᱡᱟ ᱾ ᱥᱮ ᱚᱱᱟ ᱥᱮᱨᱮᱧ ᱠᱚᱫᱚ ᱢᱟᱱᱮ ᱠᱷᱟᱴ ᱡᱟᱣ ᱜᱮ ᱟᱨᱠᱤ ᱚᱲᱟᱜ ᱦᱚᱲ ᱥᱟᱢᱟᱝ ᱨᱮᱫᱚ ᱵᱟᱢ ᱵᱚᱱ ᱫᱟᱲᱮᱭᱟᱜ-ᱟ ᱾ ᱛᱚ ᱦᱚᱜ ᱱᱟ ᱠᱚ ᱤᱫᱤ ᱠᱟᱛᱮᱜ ᱡᱟᱦᱟᱸᱱᱟᱜ ᱠᱟᱹᱴᱤᱡ ᱞᱟᱹᱭ ᱢᱮ ᱢᱟ ᱾
ᱜᱚᱢᱠᱮ ᱡᱩᱫᱤᱧ ᱯᱮᱭᱞᱳ-ᱯᱳᱭᱞᱳ ᱨᱮᱜᱤᱧ ᱞᱟᱹᱭᱟ ᱟᱵᱚᱣᱟᱜ ᱥᱟᱱᱛᱟᱲ ᱥᱟᱶᱛᱟ ᱛᱟᱣ ᱥᱮᱜ ᱮᱢ ᱠᱚᱭᱚᱜ ᱞᱮᱠᱷᱟᱱ ᱧᱮᱞ ᱧᱟᱢᱟ᱾ ᱮᱸ ᱥᱮᱨᱤᱧ ᱛᱷᱩᱛᱤ ᱛᱟᱞᱟ ᱛᱮᱜᱮ ᱟᱵᱚᱣᱟᱜ ᱫᱚ ᱢᱤᱫᱴᱟᱝ ᱥᱮᱨᱣᱟ ᱦᱮᱜ ᱟᱠᱟᱱ ᱛᱟᱵᱚᱱᱟ ᱡᱟᱦᱟᱱᱟᱜ ᱨᱮᱜᱮ ᱥᱮᱨᱤᱧ, ᱡᱟᱱᱟᱢ ᱠᱷᱚᱱ ᱜᱩᱡᱩᱜ ᱯᱚᱨᱡᱚᱱᱛᱚ ᱥᱮᱨᱮᱧ ᱢᱮᱱᱟᱜ ᱛᱟᱵᱚᱱᱟ ᱠᱤᱱᱛᱩ ᱚᱱᱟ ᱥᱮᱨᱤᱧ, ᱤᱧᱟᱜ ᱡᱟᱦᱟᱸ ᱨᱟᱦᱟ, ᱨᱟᱦᱟ ᱦᱚᱸ ᱵᱷᱮᱜᱟᱨ ᱵᱷᱮᱜᱟᱨ ᱜᱮᱛᱟᱵᱚᱱᱟ᱾ ᱢᱤᱫᱴᱟᱝ ᱵᱟᱦᱟ ᱥᱮᱨᱮᱧ ᱨᱟᱦᱟ ᱟᱞᱟᱫᱟ ᱛᱟᱯᱚᱨ ᱫᱚᱝ ᱥᱮᱨᱮᱧ ᱨᱮᱱᱟᱜ ᱨᱟᱦᱟ ᱟᱨ ᱫᱚᱝ ᱥᱮᱨᱮᱧ ᱨᱮᱱᱟᱜ ᱟᱨᱦᱚᱸ ᱟᱹᱰᱤ ᱨᱚᱠᱚᱢ ᱨᱟᱦᱟ ᱦᱩᱭᱩᱜ-ᱟ᱾ ᱟᱫᱚ ᱚᱱᱟ ᱠᱚ ᱥᱮᱨᱤᱧ ᱮᱢᱚᱱ ᱯᱟᱹᱦᱤᱞ ᱫᱚ ᱮᱢᱚᱱ ᱥᱮᱨᱤᱧ ᱛᱟᱦᱮᱸ ᱠᱟᱱᱟ, ᱥᱮᱨᱮᱧ ᱛᱟᱞᱟᱛᱮ ᱢᱤᱫᱴᱟᱝ ᱱᱟᱯᱟᱭ ᱢᱮᱥᱮᱡ ᱪᱮ ᱮᱢ ᱞᱟᱹᱭᱟ? ᱡᱩᱫᱤᱢ ᱞᱟᱹᱭᱟ ᱢᱤᱫᱴᱟᱝ ᱯᱟᱹᱦᱤᱞ ᱞᱮᱜᱽᱲᱟ ᱥᱮᱨᱤᱧ ᱡᱩᱫᱤᱧ ᱞᱟᱹᱭᱟ ᱡᱩᱫᱤᱧ ᱞᱟᱹᱭᱟ, ᱮᱸ ᱯᱟᱹᱦᱤᱞ ᱞᱟᱜᱽᱲᱮ ᱥᱮᱨᱮᱧ ᱱᱚᱝᱠᱟ ᱟᱭᱳ ᱦᱚᱲ ᱱᱚᱝᱠᱟ ᱠᱚ ᱥᱮᱨᱮᱧ ᱵᱟᱲᱟ ᱠᱟᱫᱟ ᱡᱮ ᱚᱞᱚᱜ ᱵᱟᱵᱩ ᱥᱮᱬᱟᱭ ᱢᱮᱥᱮ, ᱫᱤᱥᱚᱢ ᱵᱟᱵᱩ ᱫᱟᱬᱟᱱ ᱢᱮ᱾ ᱚᱞᱚᱜ ᱯᱟᱲᱦᱟᱣ ᱥᱮᱬᱟ ᱠᱟᱛᱮ ᱦᱮᱸ ᱥᱚᱢᱟᱡᱽ ᱥᱩᱥᱟᱹᱨ ᱢᱮ, ᱦᱚᱜᱼᱚᱭ ᱡᱮ ᱱᱚᱝᱠᱟᱱ ᱠᱟᱛᱷᱟ ᱫᱟᱢᱟᱱ ᱠᱟᱛᱷᱟ ᱢᱟᱱᱮ ᱟᱠᱚ ᱠᱚ ᱞᱟᱹᱭ ᱦᱚᱸᱪᱚ ᱟᱠᱟᱫᱟ ᱡᱮ ᱚᱞᱚᱜ ᱯᱟᱲᱦᱟᱣ ᱥᱮᱬᱟ ᱠᱟᱛᱮᱫ ᱫᱤᱥᱚᱢ ᱥᱩᱥᱟᱹᱨ ᱨᱮᱱᱟᱜ ᱠᱟᱛᱷᱟ ᱠᱚ ᱞᱟᱹᱭ ᱪᱚ ᱠᱮᱫᱟ᱾ ᱢᱮᱱᱠᱷᱟᱱ ᱚᱱᱟ ᱫᱚ ᱢᱤᱫᱴᱟᱝ ᱢᱮᱱᱮᱫ ᱢᱮᱱᱟᱜᱼᱟ᱾ ᱚᱱᱟ ᱥᱮᱨᱮᱧ ᱫᱚ ᱚᱲᱟᱜ ᱦᱚᱲ ᱥᱟᱱᱟᱢ ᱛᱟᱞᱟ ᱨᱮᱠᱚ ᱥᱮᱨᱮᱧ ᱫᱟᱲᱮᱭᱟᱢ᱾ ᱟᱨ ᱢᱮᱱ ᱮᱠᱷᱟᱱ ᱱᱮᱛᱟᱨ ᱡᱩᱜᱽ ᱨᱮᱱᱟᱜ ᱫᱚ ᱟᱞᱟᱫᱟ ᱥᱮᱨᱮᱧ, ᱡᱟᱦᱟᱸ ᱫᱚ ᱪᱮᱫ ᱞᱮᱠᱟ, ᱡᱟᱦᱟᱸ ᱫᱚ ᱟᱸᱡᱚᱢ ᱵᱟᱝ ᱜᱟᱱᱚᱜᱼᱟ᱾ ᱥᱮᱨᱮᱧ ᱵᱟᱝ ᱜᱟᱱᱚᱜᱼᱟ, ᱱᱚᱣᱟ ᱫᱚ ᱢᱤᱫᱴᱟᱝ ᱵᱟᱹᱲᱤᱡ ᱡᱤᱱᱤᱥ ᱛᱟᱦᱚᱞᱮ ᱟᱢᱟᱜ ᱢᱚᱱᱮ ᱛᱮᱫᱚ ᱪᱮᱫ ᱠᱟᱭ ᱞᱤᱭᱟ?
ᱦᱮᱸ ᱟᱫᱚ ᱦᱚᱸᱜ-ᱱᱟ ᱥᱮᱨᱮᱧ ᱠᱚᱫᱚ ᱟᱫᱚᱜᱼᱟ ᱡᱮ, ᱮᱸ ᱟᱵᱚᱣᱟᱜ ᱠᱟᱹᱴᱤᱡ ᱵᱟᱹᱲᱤᱡ ᱟᱱᱟᱴ ᱢᱟᱱᱮ ᱵᱟᱹᱲᱤᱡ ᱜᱮ ᱟᱨᱠᱤ ᱦᱩᱭᱩᱜ ᱠᱟᱱᱟ᱾ ᱡᱟᱦᱟᱸ ᱫᱚᱵᱚᱱ ᱧᱮᱞᱟ, ᱜᱤᱫᱽᱨᱟᱹ ᱠᱚᱦᱚᱸ ᱦᱚᱸᱜ ᱚᱱᱠᱟᱱ ᱥᱮᱨᱮᱧ ᱫᱚ ᱵᱟᱹᱲᱛᱤ ᱠᱚ ᱠᱩᱥᱤᱭᱟᱜ ᱠᱟᱱᱟ᱾ ᱚᱱᱟ ᱥᱟᱶᱛᱮ ᱦᱩᱭᱩᱜ ᱠᱟᱱᱟ ᱟᱵᱚᱣᱟᱜ ᱡᱟᱦᱟᱸᱼᱼ ᱡᱟᱦᱟᱸ ᱢᱮᱱᱟᱜ ᱛᱟᱵᱚᱱᱟ ᱱᱟᱯᱟᱭ ᱱᱟᱯᱟᱭ ᱡᱟᱦᱟᱸ ᱚᱱᱮ ᱠᱟᱹᱴᱤᱡ ᱮᱢ ᱞᱟᱹᱭ ᱟᱸᱡᱚᱢ ᱠᱮᱫᱟ ᱠᱤ ᱦᱚᱜᱼ ᱱᱚᱝᱠᱟᱱᱟᱜ ᱥᱮᱨᱮᱧ ᱥᱟᱶᱛᱮᱵᱚᱱ ᱧᱮᱞ ᱠᱟᱫᱟ ᱱᱚᱜᱚᱭ ᱜᱩᱨᱩ ᱜᱚᱝᱠᱮ ᱦᱚᱭ ᱢᱮᱱ ᱠᱟᱫᱟ ᱟᱭᱢᱟ ᱞᱮᱠᱟᱱᱟᱜ ᱥᱮᱨᱮᱧ ᱠᱚ ᱩᱱᱤ ᱦᱚᱸ ᱟᱵᱚ ᱟᱹᱠᱤᱞ ᱜᱮᱭᱟᱱ ᱟᱨᱡᱟᱣ ᱞᱟᱹᱜᱤᱫ ᱛᱮ ᱟᱹᱰᱤ ᱟᱭᱢᱟ ᱞᱮᱠᱟᱱᱟᱜ ᱥᱮᱨᱮᱧ ᱠᱚ ᱟᱵᱚ ᱛᱟᱞᱟᱨᱮ ᱚᱞ ᱦᱚᱴᱚ ᱞᱮᱫᱟ ᱦᱚᱜᱼ ᱱᱟ ᱥᱮᱨᱮᱧ ᱠᱚᱫᱚ ᱧᱮᱞᱚᱜ ᱠᱟᱱᱟ ᱛᱮᱦᱮᱧ ᱜᱟᱯᱟ ᱢᱟᱱᱮ ᱚᱠᱚᱭ ᱦᱚᱸ ᱵᱟᱝᱠᱚ ᱢᱮᱫ ᱞᱩᱛᱩᱨᱟᱜ ᱠᱟᱱᱟ᱾ ᱚᱱᱟ ᱥᱟᱶᱛᱮ ᱡᱟᱦᱟᱸ ᱵᱟᱝ ᱜᱟᱱᱚᱜ ᱞᱮᱠᱟᱱᱟᱜ ᱥᱮᱨᱮᱧ ᱠᱚᱠᱚ ᱟᱯᱱᱟᱨ ᱡᱚᱱᱚᱜ ᱠᱟᱱᱟ᱾ ᱟᱫᱚ ᱱᱚᱣᱟ ᱠᱷᱟᱹᱛᱤᱨ ᱛᱮ ᱧᱮᱞᱚᱜ ᱠᱟᱱᱟ ᱟᱵᱚᱣᱟᱜ ᱥᱟᱶᱛᱟᱨᱮ ᱟᱹᱰᱤ ᱵᱟᱹᱲᱤᱡ ᱚᱨᱥᱚᱝ ᱟᱨᱠᱤ ᱦᱤᱡᱩᱜ ᱠᱟᱱᱟ᱾
ᱦᱮᱸ ᱵᱟᱹᱲᱤᱡ ᱚᱨᱥᱚᱝ ᱜᱮ ᱦᱤᱡᱩᱜ ᱠᱟᱱᱟ ᱪᱮᱫᱟᱜ ᱥᱮ ᱢᱤᱫᱴᱟᱝ ᱱᱚᱣᱟ ᱥᱮᱨᱮᱧ ᱠᱟᱛᱷᱟᱢ ᱞᱟᱹᱭ ᱞᱮᱠᱷᱟᱱᱼᱼ ᱱᱚᱝᱠᱟ ᱵᱩᱰᱤᱷᱤ ᱦᱚᱲ ᱠᱚᱠᱚ ᱞᱟᱹᱭᱟ ᱵᱟᱹᱵᱩ ᱱᱮᱛᱟᱨ ᱫᱚ ᱯᱟᱹᱦᱤᱞ ᱥᱮᱨᱮᱧ ᱫᱚ ᱵᱟᱯᱮ ᱠᱩᱥᱤᱤᱭᱟᱜ-ᱟ ᱯᱟᱹᱦᱤᱞ ᱨᱟᱦᱟ ᱫᱚ ᱵᱟᱯᱮ ᱠᱩᱥᱤᱭᱟᱜ ᱠᱟᱱᱟ ᱢᱟᱱᱮ ᱥᱟᱹᱨᱤ ᱜᱮ ᱟᱵᱚ ᱯᱟᱹᱦᱤᱞ ᱨᱟᱦᱟ ᱱᱮᱛᱟᱨ ᱦᱚᱲ ᱟᱹᱰᱤ ᱦᱚᱲᱜᱮ ᱦᱟᱨᱟ ᱡᱩᱣᱟᱹᱱ ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱵᱚᱱ ᱠᱩᱥᱤᱭᱟᱜ ᱠᱟᱱᱟ ᱪᱮᱫ ᱞᱮᱠᱟ ᱯᱟᱹᱦᱤᱞ ᱠᱚᱛᱮᱠ ᱨᱟᱦᱟ ᱢᱮᱱᱟᱜ-ᱟ ᱠᱚᱛᱮᱠ ᱨᱟᱦᱟ ᱫᱚ ᱮᱢᱚᱱᱮ ᱮᱢ ᱟᱸᱡᱚᱢ ᱢᱮᱭᱟ ᱨᱟᱹᱜᱤ ᱞᱮᱠᱟᱢ ᱟᱸᱡᱚᱢᱟ ᱨᱟᱦᱟ ᱢᱮᱱᱠᱷᱟᱱ ᱞᱟᱹᱜᱤᱫ ᱞᱮᱠᱟᱜᱮ ᱨᱟᱦᱟ ᱠᱟᱱᱟ ᱟᱫᱚ ᱱᱮᱛᱟᱨ ᱫᱚ ᱪᱮᱫᱠᱟ ᱵᱚᱱ ᱯᱟᱹᱨᱠᱟᱹᱣ ᱠᱟᱱᱟ ᱯᱷᱳᱱ ᱠᱚ ᱛᱟᱞᱟᱛᱮ ᱢᱟᱱᱮ ᱡᱟᱦᱟᱸ ᱡᱟᱦᱟᱱ ᱥᱮᱨᱮᱧ ᱤᱧ ᱟᱸᱡᱚᱢ ᱨᱟᱹᱥᱠᱟᱹᱧ ᱵᱩᱡᱷᱟᱹᱣᱟ ᱢᱟᱱᱮ ᱡᱟᱦᱟᱸ ᱥᱮᱨᱮᱧ ᱟᱸᱡᱚᱢᱟ ᱡᱮᱢᱚᱱᱤᱧ ᱫᱚᱱ ᱵᱟᱲᱟ ᱫᱟᱲᱮᱭᱟᱜ ᱢᱟ ᱚᱱ ᱠᱷᱟᱱ ᱢᱤᱫᱴᱟᱝ ᱥᱨᱮᱧ ᱟᱸᱡᱚᱢ ᱛᱮᱟᱵᱚᱱ ᱦᱮᱡ ᱟᱣᱟᱜ ᱠᱟᱱᱟ ᱟᱫᱚ ᱢᱮᱱᱠᱷᱟᱱ ᱡᱷᱚᱛᱚ ᱥᱮᱨᱮᱧ ᱫᱚ ᱫᱚᱱ ᱵᱟᱝ ᱜᱟᱱᱚᱜ-ᱟ ᱡᱷᱚᱛᱚ ᱥᱮᱨᱮᱧ ᱥᱚᱢᱟᱱ ᱫᱚᱱ ᱵᱟᱝ ᱜᱟᱱᱚᱜ-ᱟ᱾ ᱟᱫᱚ ᱚᱱᱟ ᱠᱚᱫᱚ ᱵᱩᱡᱷᱟᱹᱣ ᱞᱟᱹᱠᱛᱤᱜ ᱛᱟᱵᱚᱱᱟ ᱥᱮ ᱱᱚᱣᱟ ᱠᱚᱫᱚ ᱟᱵᱚ ᱢᱤᱫᱴᱟᱝ ᱥᱮᱨᱮᱧ ᱨᱮᱱᱟᱜ ᱡᱚᱠᱷᱚᱱ ᱜᱟᱹᱦᱤᱨ ᱛᱮ ᱮᱢ ᱵᱚᱞᱚᱱᱟ ᱪᱮᱫᱟᱜ ᱜᱮ ᱵᱟᱝ ᱚᱱᱟ ᱥᱮᱨᱮᱧ ᱠᱚ ᱱᱚᱝᱠᱟ ᱠᱮᱫᱟ ᱡᱩᱫᱤᱧ ᱞᱟᱹᱭ ᱠᱷᱟᱱ ᱵᱟᱞᱟᱭᱟ ᱥᱮᱨᱮᱧ ᱵᱟᱞᱟᱭᱟ ᱥᱮᱨᱮᱧ ᱪᱮᱫᱟᱜ ᱜᱮ ᱵᱟᱝ ᱱᱚᱝᱠᱟᱱ ᱵᱟᱞᱟᱭ ᱥᱮᱨᱮᱧ ᱠᱚ ᱥᱮᱨᱮᱧ ᱚᱪᱚ ᱠᱟᱫᱟ ᱵᱟᱞᱟᱭ ᱥᱮᱨᱮᱧ ᱨᱟᱦᱟ ᱜᱮ ᱵᱟᱝ ᱪᱮᱫᱟᱜ? ᱱᱚᱝᱠᱟ ᱟᱠᱟᱱᱟ ᱟᱨ ᱡᱩᱫᱤᱧ ᱞᱟᱹᱭᱟ ᱢᱟᱜ ᱢᱚᱬᱮ ᱥᱤᱨᱤᱧ᱾ ᱪᱮᱫᱟᱜ ᱢᱟᱜ ᱢᱚᱬᱮ ᱥᱤᱨᱤᱧ ᱪᱮᱫᱟᱜ ᱱᱚᱝᱠᱟᱱᱟᱜ ᱠᱟᱱᱟ? ᱛᱟᱦᱞᱮ ᱢᱤᱫᱴᱟᱝ ᱮᱢ ᱵᱩᱡᱽ ᱫᱟᱲᱮᱭᱟᱜ-ᱟ ᱡᱩᱫᱤ ᱜᱟᱹᱦᱤᱨ ᱥᱮᱫ ᱮᱢ ᱵᱚᱞᱚᱱᱟ᱾ ᱢᱤᱫᱴᱟᱝ ᱱᱚᱣᱟ ᱨᱮᱱᱟᱜ ᱫᱚ ᱟᱹᱰᱤ ᱜᱟᱹᱦᱤᱨ ᱢᱤᱫᱴᱟᱝ ᱪᱮᱫ ᱤᱧ ᱞᱟᱹᱭᱟ ᱯᱷᱤᱞᱳᱚᱡᱚᱯᱷᱤ ᱢᱮᱱᱟᱜᱼᱟ ᱚᱱᱟ ᱵᱷᱤᱛᱤᱨ ᱨᱮ ᱚᱱᱟ ᱡᱩᱫᱤᱢ ᱯᱟᱸᱡᱟ ᱧᱟᱢᱟ ᱟᱹᱰᱤ ᱱᱟᱯ ᱯᱟᱭᱚᱜ-ᱟ ᱥᱮ ᱟᱢᱫᱚ ᱚᱱᱟ ᱫᱚ ᱵᱟᱢ ᱟᱹᱲᱤᱥ ᱦᱤᱨᱠᱷᱟᱹᱣᱟᱜ-ᱟ ᱢᱮᱱᱛᱮ ᱤᱧ ᱫᱩᱧ ᱢᱚᱱᱮᱭᱟ᱾ ᱟᱪᱪᱷᱟ ᱟᱢ ᱮᱸ ᱢᱚᱱᱮᱭᱮᱫᱟ ᱱᱮᱛᱟᱨ ᱟᱵᱚ ᱱᱚᱣᱟ ᱠᱚ ᱮᱱᱮᱡ ᱥᱮᱨᱮᱧ ᱠᱚᱠᱚ ᱦᱤᱨᱠᱷᱟᱹᱣᱟᱜ ᱠᱟᱱᱟ ᱥᱮ ᱵᱟᱠᱚ ᱠᱩᱥᱤᱭᱟᱜ ᱠᱟᱱᱟ ᱪᱤᱠᱟᱹ ᱞᱮᱠᱟᱛᱮ ᱠᱩᱥᱤ ᱪᱚ ᱜᱟᱱᱚᱜ-ᱟ ᱟᱢᱟᱜ ᱢᱚᱱᱮ ᱪᱮᱫ ᱞᱟᱹᱭ ᱛᱟᱢᱟ?
ᱦᱮᱸ ᱦᱮᱸ ᱱᱚᱜ-ᱚ ᱱᱚᱣᱟ ᱮᱱᱮᱡ ᱥᱮᱨᱮᱧ ᱠᱚ ᱡᱩᱫᱤ ᱵᱚᱱ ᱢᱮᱱᱟ ᱟᱨᱠᱤ ᱤᱧ ᱫᱩᱧ ᱢᱮᱱᱟ ᱟᱵᱚᱣᱟᱜ ᱢᱟ᱾ ᱮᱸᱜ ᱥᱟᱱᱟᱢ ᱞᱮᱠᱟᱱᱟᱜ ᱯᱚᱨᱚᱵᱽ ᱯᱤᱲᱦᱟᱹ ᱠᱚᱨᱮᱜ ᱢᱟᱱᱮ ᱥᱟ ᱟᱹᱰᱤ ᱟᱭᱢᱟ ᱞᱮᱠᱟᱱᱟᱜ ᱮᱱᱮᱡ ᱥᱮᱨᱮᱧ ᱠᱚ ᱢᱮᱱᱟᱜ ᱛᱟᱵᱚᱱᱟ᱾ ᱥᱮ ᱟᱵᱚ ᱫᱚ ᱡᱟᱦᱟᱸ ᱵᱳᱲ ᱨᱮᱵᱚᱱ ᱛᱚ ᱢᱟᱱᱮ ᱡᱟᱦᱟᱸ ᱠᱷᱟᱹᱛᱤᱨ ᱛᱮ ᱵᱚᱱ ᱥᱟᱯᱲᱟᱣ ᱠᱟᱫᱟ ᱮᱱᱮᱡ ᱥᱮ ᱯᱚᱨᱚᱵ ᱠᱚ ᱟᱨᱠᱤ ᱟᱵᱚ ᱫᱚ ᱚᱱᱟ ᱤᱫᱤ ᱠᱟᱛᱮᱜ ᱜᱮ ᱵᱚᱱ ᱮᱱᱮᱡ ᱥᱮᱨᱮᱧᱟ ᱚᱸᱰᱮ ᱠᱷᱚᱱᱟᱜ ᱫᱚ ᱧᱮᱞ ᱟᱠᱟᱫᱟ ᱵᱚᱱ ᱵᱟᱹᱲᱛᱤ ᱠᱤᱪᱷᱩ ᱫᱚ ᱵᱟᱝᱵᱚᱱ ᱠᱚᱨᱟᱣ᱾ ᱛᱟᱦᱮᱸᱜ-ᱟ ᱥᱮ ᱵᱟᱦᱟ ᱵᱚᱸᱜᱟ ᱠᱚᱨᱮ ᱦᱚᱸᱵᱚᱱ ᱧᱮᱞ ᱟᱠᱟᱫᱟ ᱟᱵᱚ ᱫᱚ ᱵᱟᱦᱟ ᱜᱮ ᱵᱚᱱ ᱥᱮᱨᱮᱧᱟ᱾ ᱵᱟᱦᱟ ᱜᱮ ᱵᱚᱱ ᱫᱚᱱᱟ ᱚᱱᱟ ᱥᱟᱶᱛᱮ ᱵᱟᱦᱟ ᱜᱮ ᱵᱚᱱ ᱨᱩᱭᱟ ᱟᱨᱠᱤ᱾ ᱱᱚᱜ-ᱚ ᱱᱚᱝᱠᱟᱱ᱾ ᱟᱫᱚ ᱦᱚᱸᱜ-ᱚ ᱱᱟ ᱠᱚᱜᱮ ᱪᱤᱠᱟᱹᱛᱮ ᱚᱱᱟᱜᱮ ᱤᱧ ᱦᱚᱸᱧ ᱦᱩᱫᱤᱥᱚᱜ ᱠᱟᱱᱟ ᱪᱤᱠᱟᱹᱛᱮ ᱥᱟᱵ ᱨᱟᱠᱟᱵ ᱞᱮᱠᱷᱟᱱ ᱟᱵᱚᱣᱟᱜ ᱮᱸᱜ ᱱᱟᱜᱟᱢ ᱥᱮ ᱟᱜᱟᱢ ᱢᱟᱨᱥᱟᱞᱚᱜ ᱛᱟᱵᱚᱱᱟ? ᱟᱫᱚ ᱟᱹᱰᱤ ᱢᱟᱱᱮ ᱢᱤᱫᱴᱤᱡ ᱞᱟᱹᱠᱛᱤᱭᱟᱱᱟᱜ ᱱᱚᱣᱟ ᱫᱚ ᱠᱟᱱᱟ᱾ ᱟᱫᱚ ᱵᱟᱝ ᱵᱚᱱ ᱵᱩᱡᱷᱟᱹᱣᱫᱟ ᱟᱵᱚ ᱜᱮ᱾ ᱟᱫᱚ ᱪᱤᱠᱟᱹᱛᱮ ᱵᱚᱱ ᱢᱟᱱᱮ ᱵᱩᱡᱷᱟᱹᱣ ᱠᱚᱣᱟ ᱟᱨᱦᱚᱸ ᱡᱟᱸᱦᱟᱭ ᱢᱮᱱᱟᱜ ᱠᱚᱣᱟ᱾ ᱥᱮ ᱱᱚᱜ-ᱚᱭ ᱟᱵᱚ ᱫᱷᱟᱹᱨᱤᱡ ᱫᱩᱧ ᱧᱮᱞ ᱟᱠᱟᱫᱟ ᱡᱚᱛᱚ ᱠᱤᱪᱷᱩ ᱜᱮ ᱴᱷᱤᱠ ᱜᱮ ᱛᱟᱦᱮᱸ ᱠᱟᱱᱟ᱾ ᱢᱮᱱᱠᱷᱟᱱ ᱟᱵᱚ ᱠᱚ ᱡᱟᱦᱟᱸᱭ ᱯᱚᱨᱮ ᱜᱤᱫᱽᱨᱟᱹ ᱢᱮᱱᱟᱜ ᱠᱚᱣᱟ ᱩᱱᱠᱩ ᱢᱟᱧ ᱧᱮᱞᱫᱟ-ᱟ ᱯᱷᱳᱱ ᱡᱟᱦᱟᱸ ᱟᱨᱠᱤ ᱚᱱᱟ ᱡᱚᱴᱮᱫ ᱥᱮᱫ ᱛᱮᱦᱚᱸ ᱯᱟᱹᱨᱩᱠᱷᱤᱭᱟᱹ ᱚᱱᱟ ᱥᱟᱶᱛᱮ ᱟᱭᱢᱟ ᱞᱮᱠᱟᱱᱟᱜ ᱟᱸ ᱡᱤᱱᱤᱥ ᱠᱚᱠᱚ ᱧᱮᱞᱟ ᱯᱷᱳᱱ ᱠᱚ ᱛᱟᱞᱟᱛᱮ ᱟᱨ ᱩᱱᱠᱩ ᱵᱩᱡᱷᱟᱹᱣ ᱫᱚ ᱤᱧ ᱫᱩᱧ ᱞᱟᱹᱭᱟ ᱠᱟᱹᱴᱤᱡ ᱮᱸ ᱤᱭᱟᱹ ᱥᱚᱢᱚᱥᱥᱟ ᱧᱚᱜ ᱜᱮᱭᱟ᱾
ᱦᱩᱸ ᱦᱩᱸ ᱢᱟᱱᱮ ᱪᱤᱠᱟᱹᱜ ᱠᱟᱱᱟ ᱟᱵᱚ ᱱᱤᱛᱳᱜ ᱧᱮᱞᱚᱜ ᱠᱟᱱᱟ ᱟᱵᱚᱣᱟᱜ ᱱᱚᱣᱟ ᱡᱟᱦᱟᱸ ᱢᱮᱱ ᱠᱟᱛᱷᱟ ᱟᱞᱟᱝ ᱞᱟᱝ ᱞᱟᱹᱭᱮᱫ ᱛᱟᱦᱮᱸᱜ᱾ ᱯᱳᱭᱞᱳ ᱨᱮᱜᱮ ᱱᱚᱣᱟᱧ ᱞᱟᱹᱭ ᱠᱟᱜ ᱜᱮ᱾ ᱪᱮᱫᱴᱟᱝ ᱨᱟᱦᱟ ᱵᱚᱱᱚᱫᱚᱞᱚᱜ ᱠᱟᱱᱟ ᱧᱮᱞᱚᱜ ᱠᱟᱱᱟ ᱢᱤᱫᱴᱟᱝ ᱫᱚᱝ ᱨᱟᱦᱟ ᱫᱚᱝ ᱨᱟᱦᱟ ᱞᱮᱠᱟ ᱵᱟᱝ ᱦᱤᱡᱩᱜ ᱠᱟᱱᱟ ᱢᱚᱰᱟᱨᱱ? ᱥᱮᱫ ᱠᱚ ᱟᱹᱜᱩᱭᱮᱫᱟ ᱟᱫᱚ ᱚᱱᱟ ᱠᱚᱫᱚ ᱢᱚᱰᱟᱝ ᱥᱮᱫ ᱫᱚ ᱵᱟᱵᱚᱱ ᱟᱹᱜᱩᱭᱟ ᱠᱟᱨᱚᱱᱼᱼ ᱢᱤᱫᱴᱟᱝ ᱤᱧ ᱫᱚ ᱱᱚᱣᱟᱧ ᱵᱩᱡᱟ ᱮᱸ ᱢᱟᱱᱮ ᱢᱟᱨᱮ ᱡᱤᱱᱤᱥ ᱫᱚ ᱛᱤᱥ ᱦᱚᱸ ᱯᱟᱹᱦᱤᱞ ᱡᱤᱱᱤᱥ ᱫᱚ ᱛᱤᱥ ᱦᱚᱸ ᱵᱟᱝ ᱢᱟᱨᱮᱜᱼᱟ ᱟᱨᱼᱼ ᱮᱱᱮᱡ ᱥᱮᱨᱮᱧ ᱫᱚ ᱛᱤᱥ ᱦᱚᱸ ᱜᱮ ᱵᱟᱢ ᱢᱟᱨᱮᱜᱼᱟ ᱮᱱᱮᱡ ᱥᱮᱨᱮᱧ ᱨᱮᱱᱟᱜ ᱫᱚ ᱠᱳᱱᱳ ᱢᱟᱨᱮ ᱵᱚᱞᱮ ᱡᱤᱱᱤᱥᱼᱼ ᱵᱟᱹᱱᱩᱜᱼᱟ ᱚᱱᱟ ᱫᱚ ᱡᱚᱛᱚ ᱢᱟᱨᱮᱜᱼᱟ᱾ ᱛᱚᱛᱚ ᱚᱱᱟ ᱨᱮᱱᱟᱜ ᱜᱩᱱ ᱜᱩᱱᱴᱟᱜ ᱥᱤᱵᱤᱞ ᱥᱚᱲᱚᱢ ᱟᱨᱦᱚᱸ ᱵᱚᱪᱷᱚᱢ ᱵᱟᱹᱲᱼᱼ ᱛᱤ ᱛᱟᱦᱮᱱᱟ ᱢᱤᱫᱴᱤᱡ ᱢᱟᱨᱮ ᱦᱚᱲ ᱛᱟᱣᱼᱼ ᱱᱮᱛᱟᱨ ᱫᱚ ᱦᱩᱭᱩᱜ ᱠᱟᱱᱟ ᱟᱵᱚ ᱮᱱᱮᱡ ᱥᱮᱨᱮᱧ ᱟᱠᱷᱲᱟ ᱨᱮ ᱩᱱᱟᱹᱜ ᱵᱟᱵᱚᱱ ᱪᱚᱨᱪᱟ ᱭᱮᱫᱟ, ᱟᱨ ᱥᱟᱶᱛᱮ ᱜᱤᱫᱟᱹᱨ ᱯᱤᱫᱟᱹᱨᱟᱹ ᱦᱚᱸ ᱵᱟᱼᱼ ᱠᱚ ᱧᱮᱞ ᱥᱮᱲᱟ ᱫᱟᱲᱮᱭᱟᱜ ᱠᱟᱱᱟ ᱡᱮ ᱮᱱᱮᱡ ᱥᱮᱨᱮᱧ ᱟᱫᱚ ᱛᱤᱱᱟᱹᱜ ᱨᱟᱹᱥᱠᱟᱹ ᱨᱚᱢᱚᱡᱟ᱾ ᱟᱠᱚ ᱫᱚ ᱯᱷᱳᱱ ᱠᱚ ᱛᱟᱞᱟᱛᱮ ᱮᱢᱚᱱ ᱮᱢᱚᱱ ᱵᱷᱤᱰᱭᱳ ᱠᱚ ᱧᱮᱞᱟ ᱡᱟᱦᱟᱸ ᱫᱚᱼᱼ ᱮᱱᱮᱡ ᱥᱮᱨᱮᱧ ᱠᱷᱚᱱ ᱵᱟᱹᱲᱛᱤ ᱠᱚ ᱵᱩᱡᱷᱟᱹᱣᱫᱟ ᱟᱫᱚ ᱚᱱᱟ ᱠᱷᱟᱹᱛᱤᱨ ᱮᱱᱮᱡ ᱥᱮᱨᱮᱧ ᱥᱮᱫ ᱠᱷᱚᱱ ᱫᱚ ᱢᱟᱱᱮ ᱵᱟᱠᱚ ᱨᱟᱹᱥᱠᱟᱹᱜ ᱠᱟᱱᱟ ᱥᱟᱶᱛᱮ ᱱᱚᱜᱼᱚᱭᱼᱼ ᱵᱚᱠᱚᱞ ᱵᱚᱰᱮ ᱨᱮᱱᱟᱜ ᱠᱟᱛᱷᱟ ᱟᱞᱟᱝ ᱞᱟᱹᱭ ᱠᱮᱫ ᱞᱮᱠᱟ ᱚᱱᱟ ᱠᱚᱦᱚᱸ ᱱᱚᱝᱠᱟ᱾ ᱮᱸ ᱵᱚᱠᱚᱞ ᱵᱚᱰᱮᱜ ᱠᱟᱱ ᱜᱮᱭᱟ ᱠᱟᱨᱚᱱ ᱢᱤᱫᱴᱟᱝ ᱥᱮᱨᱮᱧ ᱡᱩᱫᱤ ᱠᱟᱛᱷᱟ ᱨᱤᱧ ᱞᱟᱹᱭ ᱫᱟᱼᱼ ᱢᱟᱜᱽ ᱢᱚᱬᱮ ᱥᱮᱨᱮᱧ ᱡᱩᱫᱤ ᱢᱟᱜ ᱢᱚᱬᱮ ᱥᱮᱨᱮᱧ ᱨᱮᱱᱟᱜ ᱨᱟᱦᱟ ᱢᱟᱜ ᱢᱚᱬᱮ ᱞᱮᱠᱟ ᱵᱟᱢ ᱥᱮᱨᱮᱧᱟ ᱢᱮᱱᱠᱷᱟᱱ? ᱵᱚᱸᱜᱟ ᱵᱩᱨᱩ ᱠᱟᱲ ᱜᱩᱱᱟᱡ
ᱟᱪᱪᱷᱟ ᱡᱩᱫᱤᱧ ᱞᱟᱹᱭᱟ ᱢᱤᱫᱴᱟᱝ ᱫᱚᱱ ᱫᱚᱝ ᱟᱠᱷᱲᱟ ᱨᱮᱱᱟᱜ ᱥᱮᱨᱮᱧ ᱡᱩᱫᱤᱼᱼ ᱚᱱᱠᱟ ᱵᱟᱢ ᱥᱮᱨᱮᱧᱟ ᱛᱟᱦᱚᱞᱮ ᱢᱟᱹᱫᱟᱹᱲᱤᱭᱟᱹ ᱠᱚ-ᱠᱚ ᱨᱩᱭᱟ ᱪᱮᱫ ᱞᱮᱠᱟᱛᱮ ᱢᱟᱱᱮ? ᱢᱤᱫ ᱴᱟᱝ ᱨᱩᱼᱨᱩ ᱥᱟᱶᱛᱮ ᱢᱤᱫ ᱴᱟᱲᱟᱝ ᱵᱟᱨ ᱴᱟᱲᱟᱝ ᱯᱮ ᱴᱟᱲᱟᱝᱼᱼ ᱥᱮᱨᱮᱧ ᱢᱮᱱᱟᱜᱼᱟ ᱨᱩ ᱢᱮᱱᱟᱜ ᱛᱟᱵᱚᱱᱟ ᱚᱱᱠᱟ ᱞᱮᱠᱟ ᱛᱮᱫᱚ ᱥᱮᱨᱮᱹᱧ ᱨᱩ ᱦᱩᱭᱩᱜ ᱛᱟᱢᱟ, ᱚᱱᱟ ᱠᱚ ᱡᱩᱫᱤ ᱨᱟᱦᱟ ᱠᱚᱵᱚᱱ ᱟᱫᱟ ᱥᱮ ᱟᱹᱰᱤᱼᱼ ᱵᱚᱱ ᱟᱸᱴ ᱮᱸᱴᱠᱮ ᱴᱚᱬᱮᱭᱟ ᱢᱟᱱᱮ ᱵᱚᱱ ᱦᱚᱨᱚᱚᱵᱚᱨᱚᱜᱼᱟ ᱟᱢ ᱢᱤᱫᱴᱮᱱ ᱡᱟᱦᱟᱱ ᱛᱟᱦᱟᱱ ᱥᱮᱨᱮᱧ ᱞᱮᱠᱷᱟᱱ ᱫᱚ ᱵᱟᱝ ᱜᱟᱱᱚᱜᱼᱟ? ᱡᱟᱦᱟᱱ ᱛᱟᱸᱦᱟ ᱨᱟᱦᱟ ᱞᱮᱠᱷᱟᱱ ᱫᱚ ᱵᱟᱝ ᱜᱟᱱᱚᱜᱼᱟ᱾
ᱚᱱᱟ ᱨᱟᱦᱟ ᱠᱚ ᱡᱚᱜᱟᱣ ᱡᱚᱛᱚᱱ ᱥᱟᱶᱛᱮᱼᱼ ᱚᱱᱠᱟᱱᱟᱜ ᱱᱟᱦᱟᱜ ᱥᱮᱨᱮᱧ ᱡᱩᱫᱤ ᱵᱚᱱ ᱵᱮᱱᱟᱣᱮᱫ ᱨᱮᱦᱚᱸ ᱛᱮᱭᱟᱨᱮᱫ ᱨᱮᱦᱚᱸ ᱠᱚ ᱟᱹᱰᱤ ᱟᱭᱢᱟ ᱦᱚᱲᱜᱮ ᱡᱟᱦᱟᱸ ᱥᱮᱨᱮᱧ ᱛᱟᱞᱟ ᱛᱮᱫᱚ ᱥᱤᱠᱷᱱᱟᱹᱛ ᱧᱟᱢᱚᱜ ᱞᱮᱠᱟᱱ ᱥᱮᱨᱮᱧ ᱡᱤᱵᱚᱱᱼᱼ ᱥᱮᱨᱮᱧ ᱵᱚᱱ ᱛᱮᱭᱟᱨ ᱠᱮᱭᱟ ᱥᱮᱵᱚᱱ ᱥᱮᱨᱮᱹᱧ ᱵᱟᱲᱟᱭ ᱠᱮᱭᱟ ᱟᱹᱰᱤ ᱱᱟᱯᱟᱭ ᱠᱚᱜᱼᱟ᱾
ᱦᱮᱸ ᱟᱨ ᱪᱮᱫ ᱠᱚ ᱞᱟᱹᱭᱟ ᱚᱱᱟ ᱥᱟᱶ ᱛᱮ ᱧᱮᱞ ᱟᱠᱟᱱᱟ ᱡᱮ ᱱᱚᱜᱼᱚᱭ ᱮᱱᱮᱡ ᱡᱩᱫᱤᱢ ᱞᱟᱹᱭᱟ ᱦᱮᱸᱥᱮ ᱮᱱᱮᱡ ᱦᱚᱸ ᱞᱟᱹᱭᱟᱠᱚ ᱞᱟᱦᱟ ᱛᱮᱫᱚᱼᱼ ᱚᱱᱮ ᱟᱨ ᱰᱮᱨ ᱨᱮᱜᱮ ᱢᱮᱱᱟᱜᱼᱟ ᱟᱵᱚᱣᱟᱜ ᱫᱚ ᱮᱱᱮᱡ ᱥᱮᱨᱮᱧ ᱫᱚ ᱥᱟᱱᱟᱢᱟᱜ ᱜᱮ ᱵᱷᱮᱜᱟᱨ ᱜᱮᱭᱟ ᱟᱫᱚ ᱧᱮᱞ ᱟᱠᱟᱱᱟ ᱡᱮ ᱦᱚᱜᱼᱚᱭ ᱡᱟᱦᱟᱸ ᱞᱟᱜᱽᱲᱮ ᱠᱚ ᱮᱱᱮᱡ ᱮᱫᱟ ᱱᱮᱛᱟᱨ ᱦᱮᱸᱥᱮ
ᱦᱮᱸ
ᱦᱮᱸ ᱟᱫᱚ ᱚᱱᱮ ᱞᱟᱜᱽᱲᱮ ᱫᱚ ᱞᱟᱦᱟ ᱛᱮᱫᱚ ᱠᱚ ᱞᱟᱹᱭᱟ ᱵᱟᱝᱢᱟ ᱟᱵᱚᱨᱮᱱ ᱡᱚᱠᱷᱚᱡ ᱟᱠᱟᱞ ᱠᱟᱜ ᱠᱟᱱ ᱛᱟᱦᱮᱸ ᱱᱟᱭ ᱟᱨ ᱫᱟᱜ ᱡᱟᱹᱲᱤ ᱠᱚ ᱦᱚᱛᱮᱡ ᱛᱮ ᱟᱨᱠᱤ? ᱫᱮᱵᱽ ᱫᱮᱵᱟ ᱞᱳᱠ ᱠᱚ ᱡᱮᱢᱚᱱ ᱞᱟᱛᱟᱨ ᱛᱮᱠᱚ ᱟᱬᱜᱚ ᱦᱤᱡᱩᱜ ᱢᱟ ᱚᱱᱟ ᱠᱷᱟᱹᱛᱤᱨ ᱛᱮ᱾ ᱥᱮ ᱟᱠᱚᱣᱟᱜ ᱫᱩᱠ ᱠᱚᱠᱚ ᱥᱟᱢᱴᱟᱣ ᱢᱟ ᱚᱱᱟ ᱠᱷᱟᱹᱛᱤᱨ ᱛᱮ ᱢᱟᱱᱮ ᱟ ᱱᱟᱯᱟᱭ ᱡᱟᱦᱟᱸ ᱫᱷᱩᱛᱤ ᱠᱚ ᱥᱮ ᱜᱮᱸᱫᱟᱜ ᱠᱚ ᱠᱷᱟᱹᱰᱩᱣᱟᱹᱜ ᱠᱚ ᱦᱚᱨᱚᱜ ᱠᱟᱛᱮ᱾ ᱟᱨ ᱠᱩᱞᱦᱤᱨᱮ ᱟᱨᱠᱤ ᱞᱟᱜᱽᱲᱮ ᱠᱚ ᱮᱱᱮᱡ ᱮᱫ ᱛᱟᱦᱮᱱᱟ ᱡᱮᱢᱚᱱ ᱫᱟᱜ ᱡᱟᱹᱲᱤ ᱦᱳᱭᱳᱜ ᱢᱟ᱾ ᱟᱨ ᱧᱮᱞ ᱠᱟᱱᱟᱼᱼ ᱡᱮ ᱞᱟᱦᱟ ᱛᱮᱠᱚ ᱢᱮᱱᱟ ᱵᱟᱝᱢᱟ ᱫᱟᱜ ᱡᱟᱹᱲᱤ ᱦᱚᱸ ᱦᱩᱭᱩᱜ ᱠᱟᱱ ᱛᱟᱦᱮᱸᱱᱟ, ᱟᱫᱚ ᱚᱱᱟ ᱞᱟᱜᱽᱲᱮ ᱮᱱᱮᱡ ᱱᱚᱜᱼᱚᱭ ᱱᱮᱛᱟᱨ ᱧᱮᱞᱚᱜ ᱠᱟᱱᱟ, ᱚᱱᱟ ᱫᱚᱠᱚ ᱵᱮᱱᱟᱣ ᱠᱟᱫᱟ ᱰᱤᱡᱮ ᱞᱟᱜᱽᱲᱮ, ᱟᱫᱚ ᱱᱚᱣᱟ ᱤᱫᱤ ᱠᱟᱛᱮᱜ ᱡᱟᱦᱟᱱᱟᱜ ᱡᱩᱫᱤ ᱟᱢᱟᱜ, ᱞᱟᱹᱭ ᱛᱮᱱᱟᱜ ᱢᱮᱱᱟᱜ ᱠᱷᱟᱱ?
ᱟᱫᱚ ᱤᱧ ᱫᱚ ᱱᱚᱣᱟᱧ ᱞᱟᱹᱭᱟ ᱢᱤᱫᱴᱟᱝ ᱥᱚᱢᱟᱡᱽ ᱨᱮᱱᱟᱜ ᱡᱤᱱᱤᱥ ᱠᱟᱱᱟ ᱵᱚᱸᱜᱟ ᱵᱩᱨᱩ ᱥᱟᱶᱛᱮ ᱡᱚᱯᱲᱟᱣ ᱢᱮᱱᱟᱜᱼᱟ ᱟᱹᱰᱤᱼᱼ ᱢᱤᱫᱴᱟᱱ ᱥᱟᱹᱲᱤᱭᱟᱹᱲ ᱥᱟᱶᱛᱮ ᱱᱚᱜᱼᱚᱭ ᱡᱮᱢᱚᱱ ᱦᱚᱭ ᱦᱤᱸᱥᱤᱫ ᱥᱟᱶ ᱛᱮᱦᱚᱸ ᱡᱚᱯᱲᱟᱣ ᱢᱮᱱᱟᱜᱼᱟ ᱢᱮᱱᱠᱷᱟᱱ ᱚᱱᱟ ᱞᱮᱠᱟᱱᱼᱼ ᱛᱮᱦᱮᱧ ᱡᱟᱭᱜᱟ ᱨᱮ ᱟᱵᱚ ᱡᱩᱫᱤ ᱰᱤᱡᱮ ᱮᱱᱮᱡ, ᱪᱷᱟᱯᱚᱞ ᱮᱱᱮᱡ ᱵᱚᱱ ᱠᱚᱨᱟᱣᱟ ᱱᱚᱣᱟ ᱫᱚ ᱟᱹᱰᱤᱼᱼ ᱮᱜ ᱟᱸᱡᱷᱟᱴ ᱜᱮᱭᱟ ᱥᱮ ᱮᱜ ᱵᱟᱝ ᱢᱟᱱᱟᱱ ᱡᱤᱱᱤᱥ ᱢᱮᱱᱛᱮ ᱤᱧ ᱫᱩᱧ ᱢᱚᱱᱮᱭᱟ ᱾ ᱟᱫᱚ ᱛᱟᱣ ᱨᱮᱦᱚᱸ ᱦᱩᱭᱩᱜ ᱠᱟᱱᱟ ᱚᱱᱟᱠᱚ ᱡᱟᱛᱮ ᱟᱞᱚ ᱦᱩᱭᱩᱜ ᱢᱟ ᱚᱱᱟ ᱴᱮᱠᱟᱣ ᱫᱟᱨᱟᱢ ᱫᱚ ᱱᱤᱛᱚᱜ ᱞᱟᱹᱠᱛᱤᱜ ᱠᱟᱱ ᱛᱟᱵᱚᱱᱟᱭ ᱾ ᱪᱮᱫᱟᱜ ᱥᱮ ᱟᱵᱚ ᱚᱱᱟ ᱵᱟᱵᱚᱱ ᱴᱮᱠᱟᱣ ᱫᱟᱨᱟᱢ ᱞᱮᱠᱷᱟᱱ ᱞᱟᱥᱴ ᱚᱱᱟᱜᱮ ᱢᱮᱱᱛᱮ ᱥᱚᱨᱮᱥᱟ ᱢᱮᱱᱛᱮ ᱱᱚᱝᱠᱟ ᱠᱚ ᱞᱮᱠᱷᱟᱭᱟ ᱯᱚᱨᱮ ᱨᱮᱱ ᱯᱩᱼᱯᱩᱝᱲᱟ ᱠᱚ ᱠᱟᱨᱚᱱ ᱵᱟᱠᱚ ᱵᱩᱡᱽ ᱫᱟᱲᱮᱭᱟᱜᱼᱟ ᱾ ᱡᱮ ᱚᱞ ᱛᱚᱞ ᱱᱤᱛᱚᱜ ᱱᱟ ᱱᱟᱥᱮ ᱚᱞ ᱛᱚᱞᱚᱜ ᱠᱟᱱᱛᱮ ᱴᱷᱤᱠ ᱜᱮᱭᱟ, ᱡᱩᱫᱤ ᱱᱟᱥᱮ ᱦᱚᱸ ᱱᱤᱛᱚᱜ ᱚᱞ ᱛᱚᱞ ᱵᱟᱵᱚ ᱵᱟᱝ ᱛᱟᱦᱮᱸ ᱠᱚᱜᱼᱟᱼᱼ ᱥᱮ ᱱᱤᱛᱚᱜ ᱟᱨᱦᱚᱸ ᱚᱞ ᱛᱚᱞ ᱞᱟᱹᱠᱛᱤᱜ ᱠᱟᱱᱟ ᱡᱟᱛᱮ ᱠᱚ ᱵᱩᱡᱽ ᱫᱟᱲᱮᱜ ᱢᱟ ᱟᱥᱚᱞᱟᱜ ᱚᱠᱟ ᱠᱟᱱᱟ ᱾ ᱵᱟᱠᱷᱟᱱ ᱯᱚᱨᱮᱛᱮ ᱡᱩᱫᱤ ᱤᱧ ᱠᱟᱛᱷᱟ ᱨᱤᱧ ᱞᱟᱹᱭᱟ ᱤᱭᱩᱴᱩᱵᱽ ᱨᱮᱠᱚ ᱥᱟᱡᱟ ᱾ ᱮ ᱰᱤᱡᱮ ᱞᱟᱜᱽᱲᱮ ᱢᱟᱱᱮ ᱞᱟᱜᱽᱲᱮ ᱮᱱᱮᱡ ᱠᱤᱱᱛᱩ ᱢᱮᱱᱠᱷᱟᱱ ᱰᱤᱡᱮ ᱞᱟᱜᱽᱲᱮ ᱮᱱᱮᱡ ᱜᱮ ᱥᱟᱢᱟᱝ ᱦᱮᱡ ᱮᱱᱟ ᱾ ᱛᱟᱦᱚᱞᱮ ᱟᱠᱚ ᱫᱚ ᱪᱮᱫ ᱠᱚ ᱵᱩᱡᱷᱟᱹᱜᱼᱟ ᱡᱮ ᱱᱚᱣᱟ ᱜᱮ ᱡᱟᱹᱱᱤᱡ ᱠᱷᱟᱱ ᱟᱥᱚᱞ ᱰᱤᱡᱮ ᱞᱟᱜᱽᱲᱮ ᱢᱟᱱᱮ ᱰᱤᱡᱮ ᱞᱟᱜᱽᱲᱮ ᱮᱱᱮᱡ ᱜᱮ ᱡᱟᱹᱱᱤᱡ ᱠᱷᱟᱱ ᱾ ᱵᱷᱟᱜᱮ ᱞᱟᱜᱽᱲᱮ ᱮᱱᱮᱡ ᱠᱟᱱᱟ ᱟᱨ ᱡᱟᱦᱟᱸ ᱯᱟᱹᱦᱤᱞᱟᱜᱼᱼ ᱞᱟᱜᱽᱲᱮ ᱮᱱᱮᱡ ᱛᱟᱦᱮᱸ ᱠᱟᱱᱟ ᱚᱱᱟ ᱫᱚ ᱞᱟᱹᱭ ᱟᱠᱚ ᱵᱟᱝ ᱱᱚᱣᱟ ᱫᱚ ᱵᱟᱝ ᱵᱷᱟᱹᱜᱤᱭᱟ ᱾ ᱢᱤᱫᱴᱟᱝ ᱪᱮᱫ ᱤᱧ ᱞᱟᱹᱭᱟ ᱢᱤᱫᱴᱟᱝ ᱵᱟᱹᱲᱤᱡ ᱚᱨᱥᱚᱝ ᱜᱮ ᱠᱟᱱᱟ ᱚᱱᱟ ᱠᱷᱚᱱ ᱫᱚ ᱟᱵᱚ ᱫᱚ ᱥᱟᱦᱟ ᱛᱮᱜᱮ ᱦᱩᱭᱩᱜ ᱛᱟᱵᱚᱱᱟ ᱾ ᱟᱵᱚᱼᱼ ᱯᱟᱹᱦᱤᱞᱟᱜ ᱜᱮ ᱯᱟᱸᱡᱟ ᱛᱮᱜᱮ ᱦᱩᱭᱩᱜ ᱛᱟᱵᱚᱱᱟ ᱤᱧᱟᱹᱜ ᱢᱚᱱᱮ ᱚᱱᱠᱟᱭ ᱞᱟᱹᱭᱟ ᱾
ᱦᱮᱸ ᱦᱮᱸ ᱟᱫᱚ ᱵᱚᱱ ᱧᱮᱞᱟ ᱡᱮ ᱱᱚᱜᱼᱚᱭ ᱟᱫᱚ ᱱᱚᱣᱟ ᱠᱷᱟᱹᱛᱤᱨ ᱛᱮᱦᱚᱸ ᱠᱚ ᱮᱱᱮᱡ ᱫᱟ ᱰᱤᱡᱮ ᱞᱟᱠᱽ ᱨᱮᱫᱚ ᱾ ᱟᱨ ᱱᱚᱝᱠᱟ ᱥᱤᱨᱯᱟᱹ ᱠᱚ ᱮᱢ ᱪᱟᱞ ᱟᱠᱚ ᱠᱟᱱᱟ ᱟᱨᱠᱤᱼᱼ ᱡᱟᱦᱟᱸᱭ ᱜᱮ ᱮᱱᱮᱡ ᱵᱷᱟᱜᱤᱭ ᱦᱤᱞᱟᱹᱣ ᱫᱟᱲᱮᱭᱟᱜ ᱠᱟᱱᱟ ᱩᱱᱤᱜᱮ ᱥᱤᱨᱯᱟᱹ ᱠᱚ ᱮᱢᱟᱭ ᱠᱟᱱᱟ ᱾ ᱟᱫᱚ ᱢᱮᱱᱠᱷᱟᱱ ᱱᱚᱜ-ᱚᱭ ᱡᱮᱢᱚᱱ ᱧᱮᱞᱼᱼ ᱥᱤᱨᱞᱯᱟᱹ ᱧᱟᱢ ᱠᱷᱟᱹᱛᱤᱨ ᱛᱮ ᱱᱚᱝᱠᱟ ᱦᱤᱞᱟᱹᱣ ᱵᱟᱲᱟ ᱠᱚᱫᱚ ᱥᱮ ᱞᱟᱜᱽᱲᱮ ᱮᱱᱮᱡ ᱵᱚᱱᱼᱼ ᱢᱤᱫᱴᱟᱝ ᱵᱟᱹᱲᱤᱡ ᱚᱨᱥᱚᱝ ᱥᱮᱫ ᱵᱚᱱ ᱤᱫᱤᱭᱮᱫᱟ ᱤᱧ ᱫᱩᱧ ᱢᱚᱱᱮᱭᱟ ᱱᱚᱣᱟ ᱠᱚᱫᱚ ᱵᱟᱝ ᱴᱷᱤᱠᱟ ᱾ ᱟᱨᱠᱤ ᱡᱟᱦᱟᱸᱭ ᱥᱤᱨᱯᱟᱹ ᱠᱚᱠᱚ ᱮᱢᱚᱜ ᱠᱟᱱᱟ ᱩᱱᱠᱩ ᱦᱚᱸ ᱡᱚᱫᱤ ᱚᱞᱚᱜ ᱯᱟᱲᱦᱟᱜ ᱞᱟᱹᱜᱤᱫ ᱛᱮ ᱡᱟᱦᱟᱸᱭ ᱢᱤᱫᱴᱤᱡ ᱜᱤᱫᱽᱨᱟᱹ ᱠᱚ, ᱚᱱᱟ ᱯᱩᱭᱥᱟᱹ ᱠᱩᱲᱤ ᱠᱚᱜᱮ ᱠᱚ ᱮᱢ ᱠᱮᱭᱟ ᱟᱫᱚ ᱱᱚᱜ-ᱚᱱᱟ ᱠᱚᱫᱚ ᱱᱟᱯᱟᱭ ᱠᱚᱜ-ᱟ ᱾ ᱟᱫᱚ ᱵᱤᱨᱩᱫ ᱛᱟᱵᱚᱱ ᱥᱮ ᱵᱟᱵᱚᱱ ᱞᱟᱹᱭ ᱢᱮᱱᱟ ᱡᱮ ᱱᱚᱜᱼᱱᱟ ᱮᱱᱮᱡᱼᱼ ᱠᱚᱫᱚ ᱵᱟᱝ ᱵᱷᱟᱹᱜᱤᱭᱟ, ᱟᱵᱚᱣᱟᱜᱼᱼ
ᱦᱮᱞᱳ ᱨᱚᱲ ᱟᱡᱚᱢᱚᱜ ᱠᱟᱱᱟ